ᱦᱮᱞᱳ᱾
ᱦᱮᱸ ᱫᱤᱫ ᱫᱤ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾ ᱞᱟᱹᱭᱫᱟᱹᱧ ᱤᱧᱟᱹᱜ ᱨᱚᱲ ᱟᱸᱡᱚᱢᱚᱜ ᱠᱟᱱᱟ?
ᱦᱸᱚ ᱦᱮᱸ ᱟᱸᱡᱚᱢᱚᱜ ᱠᱟᱱᱟ ᱠᱚᱱᱚ ᱮᱴᱠᱮᱴᱚᱬᱮ ᱵᱟᱭ ᱦᱩᱭᱩᱜ ᱠᱟᱱᱟ᱾ ᱟᱫᱚ ᱱᱤᱫ ᱫᱚ ᱚᱠᱟᱨᱮ? ᱢᱮᱱᱟᱢᱮ ᱚᱲᱟᱜ ᱨᱮᱜᱮ ᱥᱮ ᱵᱟᱜ ᱨᱮ ᱥᱮᱜ ᱨᱮ?
ᱚᱲᱟᱜ ᱨᱮᱜᱮ ᱚᱲᱟᱜ ᱨᱮᱜᱮ᱾
ᱱᱟᱯᱟᱭ ᱵᱟᱲᱟ ᱜᱮᱭᱟ ᱚᱱᱛᱮ ᱪᱟᱥᱵᱟᱥ ᱠᱚ?
ᱦᱮᱸ ᱱᱟᱯᱟᱭ ᱵᱟᱲᱟ ᱜᱮᱭᱟᱞᱮ ᱡᱷᱚᱛᱚ ᱜᱮ᱾ ᱟᱨ ᱟᱯᱮ ᱫᱚ ᱱᱟᱯᱟᱭ ᱜᱮᱭᱟᱯᱮ ᱥᱮ ᱵᱟᱝ?
ᱦᱮᱸ ᱟᱞᱮ ᱦᱚᱸᱞᱮ ᱱᱟᱯᱟᱭ ᱜᱮᱭᱟ, ᱟᱞᱮᱦᱚᱸ ᱱᱤᱭᱟᱹ ᱜᱷᱟᱹᱲᱤᱡ ᱫᱚ ᱚᱲᱟᱜ ᱠᱚᱨᱮ ᱥᱟᱱᱟᱢ ᱠᱚᱜᱮᱞᱮ ᱱᱟᱯᱟᱭ ᱜᱮᱭᱟ᱾ ᱟᱨ ᱪᱟᱥᱻᱵᱟᱥ ᱠᱚ ᱚᱠᱟᱞᱮᱠᱟ ᱚᱱᱛᱮ? ᱨᱚᱦᱚᱭ ᱠᱚ ᱦᱩᱭᱩᱜ ᱠᱟᱱᱟ ᱫᱟᱜ ᱡᱟᱹᱲᱤ ᱠᱚᱨᱮᱱᱟᱜ ᱠᱷᱚᱵᱚᱨᱟ ᱠᱷᱚᱵᱚᱨ ᱠᱚ?
ᱦᱮᱸ ᱨᱚᱦᱚᱭ ᱠᱚᱫᱚᱞᱮ ᱟᱨᱟᱢᱵᱚ ᱟᱠᱟᱫᱟ ᱦᱟᱸᱜ ᱟᱞᱮ ᱫᱚ ᱫᱟᱜ ᱡᱟᱹᱲᱤ ᱠᱚᱫᱚ ᱵᱷᱟᱹᱜᱤ ᱜᱮ ᱦᱩᱭᱩᱜ ᱠᱟᱱᱟ ᱚᱱᱚᱛ ᱫᱚ ᱥᱮᱨᱢᱟ ᱫᱟᱜ ᱡᱟᱹᱲᱤ ᱠᱚᱫᱚ᱾ ᱟᱨ ᱨᱚᱦᱚᱭ ᱠᱚᱞᱮ ᱟᱨᱟᱢᱵᱚ ᱟᱠᱟᱫᱟ ᱜᱟᱹᱦᱤᱨᱼᱜᱟᱹᱦᱤᱨᱟᱜ ᱠᱚᱫᱚ᱾
ᱟᱪᱪᱷᱟ ᱟᱞᱮᱥᱮᱫ ᱫᱚ ᱟᱹᱣᱤᱭᱼᱟ, ᱱᱚᱜ ᱱᱚᱭ ᱢᱚᱴᱟᱢᱩᱴᱤ ᱯᱮ ᱫᱤᱱ ᱜᱟᱱ ᱫᱚ ᱵᱟᱭ ᱫᱟᱜ ᱡᱟᱹᱲᱤᱭᱟ ᱟᱠᱟᱫᱟ᱾ ᱟᱫᱚ ᱚᱱᱟᱛᱮ ᱡᱟᱦᱟᱸ ᱯᱮᱫᱤᱱ ᱞᱟᱦᱟᱭ ᱫᱟᱜ ᱮᱫ ᱛᱟᱦᱮᱸᱫ ᱫᱟᱜ ᱠᱟᱛᱮᱜ ᱦᱚᱲ ᱠᱚ ᱠᱟᱹᱴᱤᱡ ᱯᱩᱭᱭᱞᱩ ᱠᱚ ᱮᱛᱚᱦᱚᱵ ᱥᱤ ᱵᱟᱲᱟᱭᱮᱫ ᱛᱟᱦᱮᱸᱫ ᱴᱨᱟᱠᱴᱚᱨ ᱠᱚᱛᱮ ᱨᱳᱴᱟᱨ ᱠᱚᱛᱮ ᱟᱫᱚ ᱱᱤᱛᱚᱜ ᱫᱚ ᱚᱱᱟ ᱦᱚᱸ ᱟᱸᱡᱮᱫᱚᱜ ᱠᱟᱱᱟ ᱟᱫᱚ ᱛᱟᱦᱚᱞᱮ ᱦᱟᱹᱥᱤ ᱠᱚᱦᱚᱸ ᱠᱚ ᱵᱚᱱᱫᱚ ᱟᱠᱟᱟᱜᱼᱟ᱾ ᱟᱣᱨᱤ ᱟᱣᱨᱤᱞᱮ ᱨᱚᱦᱚᱭ ᱫᱟᱲᱮᱭᱟᱜᱼᱟ, ᱟᱞᱮ ᱫᱚ ᱢᱤᱫ ᱜᱟᱹᱪᱷᱤ ᱦᱚᱸ᱾
ᱚ ᱟᱪᱪᱷᱟ ᱟᱪᱪᱷᱟ ᱟᱪᱪᱷᱟ ᱛᱟᱱᱮ ᱤᱭᱟᱹ ᱠᱚᱫᱚ ᱥᱩᱵᱤᱫᱷᱟ ᱵᱟᱹᱱᱩᱜᱼᱟ ᱡᱮ ᱚᱱᱟ ᱢᱤᱱᱤ ᱠᱚ ᱥᱮᱞᱚ ᱠᱚ ᱚᱱᱠᱟ ᱵᱟᱹᱫᱽ ᱨᱮ ᱵᱟᱹᱱᱩᱜᱼᱟ?
ᱵᱟᱝ ᱟᱞᱮᱥᱮᱫ ᱫᱚ ᱪᱮᱫ ᱞᱮᱠᱟᱱᱟ ᱢᱟᱱᱮ ᱵᱤᱨ ᱫᱤᱥᱚᱢ ᱥᱮ ᱟᱫᱚ ᱚᱱᱟ ᱫᱚ ᱢᱟᱱᱮ ᱫᱷᱤᱨᱤ ᱡᱟᱭᱜᱟ ᱠᱟᱱᱟ, ᱢᱮᱱᱠᱷᱟᱱ ᱟᱞᱮᱥᱮᱫ ᱫᱚ ᱥᱮᱞᱚ ᱠᱚ ᱢᱤᱱᱤ ᱠᱚᱫᱚ ᱢᱟᱱᱮ ᱪᱟᱥ ᱞᱟᱹᱜᱤᱫ ᱛᱮᱫᱚ ᱵᱟᱭ ᱵᱟᱭ ᱜᱟᱱᱚᱜᱼᱟ᱾ ᱟᱫᱚ ᱚᱱᱟ
ᱟᱪᱪᱷᱟ ᱟᱪᱪᱷᱟ
ᱚᱱᱟ ᱡᱟᱦᱟᱸ ᱯᱚᱨᱤᱵᱚᱨᱛᱮ ᱚᱱᱟ ᱠᱮᱱᱮᱞ ᱢᱮᱱᱟᱜᱼᱟ, ᱠᱮᱱᱮᱞ ᱞᱮ ᱧᱟᱢᱟ ᱰᱮᱢ ᱢᱮᱱᱟᱜᱼᱟ᱾ ᱟᱫᱚ ᱚᱱᱟ
ᱚ ᱟᱪᱪᱷᱟ ᱦᱮᱸ ᱦᱮᱸ ᱦᱮᱸ ᱛᱟᱱᱮ ᱪᱟᱥ ᱠᱚᱫᱚ ᱵᱤᱥᱤ ᱫᱚ ᱥᱮᱨᱢᱟ ᱡᱟᱹᱲᱤ ᱫᱟᱜ ᱛᱮᱜᱮ ᱦᱩᱭᱩᱜ ᱜᱮᱭᱟ?
ᱦᱮᱸ ᱥᱮᱨᱢᱟ ᱡᱟᱹᱲᱤ ᱫᱟᱜ ᱛᱮᱜᱮ ᱪᱟᱥ ᱫᱚ ᱦᱩᱭᱩᱜ ᱜᱮᱭᱟ ᱟᱨ ᱚᱱ ᱰᱮᱢ ᱨᱮᱱᱟᱜ ᱫᱟᱜ ᱠᱚᱞᱮ ᱧᱟᱢᱟ ᱚᱠᱛᱚ ᱚᱠᱛᱚ ᱠᱚ ᱟᱠ ᱜᱮᱭᱟ ᱠᱚ ᱛᱟᱦᱮᱸ ᱞᱮᱱᱠᱷᱟᱱ ᱟᱫᱚ ᱱᱚᱜᱼᱚ ᱱᱚᱝᱠᱟ ᱠᱟᱛᱮᱜ ᱜᱮ ᱪᱟᱥ ᱠᱚᱫᱚ ᱯᱩᱨᱟᱹᱣ ᱦᱩᱭᱩᱜ ᱜᱮᱭᱟ᱾ ᱟᱫᱚ ᱮᱱᱛᱮ ᱨᱮᱦᱚᱸ ᱟᱞᱮ ᱥᱮᱫ ᱫᱚ ᱵᱟᱨ ᱫᱷᱟᱣᱞᱮ ᱪᱟᱥᱟ ᱢᱟᱱᱮ ᱱᱤᱛ ᱚᱠᱛᱚ᱾ ᱚ ᱟᱨ ᱫᱷᱚᱨᱚᱱ ᱨᱮ ᱟᱨ ᱟᱯᱮ ᱥᱮᱫ ᱫᱚ?
ᱟᱪᱪᱷᱟ ᱦᱮᱸ ᱟᱞᱮᱥᱮᱱ ᱫᱚ ᱱᱤᱛᱜᱮ ᱡᱟᱦᱟᱸ ᱟᱥᱟᱲ ᱵᱚᱸᱜᱟ ᱱᱤᱭᱟᱹ ᱜᱮᱞᱮ ᱪᱟᱥᱟ ᱟᱨ ᱡᱟᱦᱟᱸ ᱜ ᱯᱚᱨᱚᱢ ᱫᱤᱱ ᱨᱮᱱᱟᱜ ᱩᱱᱫᱚ ᱵᱟᱞᱮ ᱪᱟᱥᱟ ᱩᱱᱫᱚ ᱪᱟᱥ ᱵᱟᱝ ᱜᱟᱱᱚᱜ ᱛᱟᱞᱮᱭᱟ᱾
ᱟᱪᱪᱷᱟ ᱟᱪᱪᱷᱟ ᱟᱫᱚ ᱟᱞᱮ ᱥᱮᱫ ᱫᱚᱜᱼ ᱵᱟᱨ ᱡᱟᱦᱟᱸ ᱪᱟᱥ ᱠᱚ ᱦᱩᱭᱩᱜ ᱜᱮᱭᱟ᱾ ᱛᱟᱦᱚᱞᱮ ᱟᱨ ᱟᱱᱟᱡᱽ ᱯᱟᱛᱤ ᱫᱚ ᱪᱮᱫ ᱠᱚᱯᱮ ᱪᱟᱥ ᱜᱮᱭᱟ?
ᱟᱞᱮ ᱱᱚᱛᱮ ᱫᱚ ᱟᱱᱟᱡ ᱠᱚᱫᱚ ᱦᱚᱜᱼᱚᱭ ᱟᱹᱞᱩ ᱠᱚ ᱫᱚᱢᱮᱞᱮ ᱪᱟᱥ ᱜᱮᱭᱟ᱾ ᱟᱨ ᱵᱟᱫᱟᱢ ᱠᱚ ᱫᱚᱢᱮᱞᱮ ᱪᱟᱥᱟ ᱟᱨ ᱥᱚᱵᱡᱤ ᱠᱚᱫᱚ ᱚᱱᱠᱟ ᱟᱹᱰᱤ ᱠᱤᱪᱷᱩ ᱪᱟᱥ ᱦᱩᱭᱩᱜ ᱜᱮᱭᱟ᱾ ᱨᱟᱵᱟᱝ ᱫᱤᱱ ᱜᱮ ᱵᱮᱥᱤ ᱥᱚᱵᱡᱤ ᱠᱚᱫᱚᱞᱮ ᱪᱟᱥᱟ ᱟᱨ ᱥᱤᱛᱩᱝ ᱫᱤᱱ ᱫᱚ ᱟᱞᱩ ᱟᱨ ᱤᱭᱟᱹ ᱵᱟᱫᱟᱢ ᱵᱮᱥᱤᱤᱞᱮ ᱪᱟᱥᱟ ᱜᱚᱨᱚᱱ
ᱚ ᱟᱞᱮᱥᱮᱫ ᱫᱚ ᱵᱟᱫᱟᱢ ᱫᱚ ᱵᱟᱝ ᱞᱮᱠᱟ ᱜᱮ᱾ ᱟᱹᱞᱩ ᱫᱚ ᱪᱟᱥ ᱦᱩᱭᱩᱜ ᱜᱮᱭᱟ᱾ ᱵᱟᱫᱟᱢ ᱫᱚ ᱵᱟᱫᱟᱢ ᱫᱚ ᱵᱟᱝ ᱜᱮᱞᱮ ᱪᱟᱥᱟ ᱵᱟ ᱵᱟᱫᱟᱢ ᱪᱟᱥ ᱨᱮ ᱵᱷᱟᱜᱮ ᱜᱮ ᱡᱟᱹᱱᱤᱡ ᱠᱷᱟᱱ ᱫᱚ ᱮ ᱯᱷᱚᱞᱚᱱ ᱥᱮ ᱨᱚᱡᱽᱜᱟᱨ ᱢᱮᱱᱟᱜᱼᱟ ᱥᱮ ᱚᱠᱟᱞᱮᱠᱟ ᱠᱷᱟᱹᱴᱟᱹᱞᱤ ᱠᱚ ᱢᱮᱱᱟᱜᱼᱟ ᱡᱟᱹᱥᱛᱤ?
ᱠᱷᱟᱹᱴᱱᱤ ᱠᱚᱫᱚ ᱢᱮᱱᱟᱜ ᱫᱚ ᱢᱮᱱᱟᱜ ᱜᱮᱭᱟ ᱡᱮᱢᱚᱱ ᱩᱱᱟᱹᱜ ᱫᱚ ᱵᱟᱝ ᱡᱮᱢᱚᱱ ᱨᱚᱦᱚᱭᱟᱢ ᱚᱱᱟ ᱫᱚ ᱱᱟᱜ ᱥᱩᱫᱩ ᱡᱟᱝ ᱜᱮᱛᱚᱢ ᱛᱚᱯᱟᱭ ᱤᱫᱤᱭᱟ ᱥᱤ ᱯᱚᱨᱮ᱾ ᱟᱱᱟ ᱯᱚᱨᱮ ᱛᱩ ᱫᱟᱢ ᱟᱨ ᱜᱚᱫᱟᱢ ᱢᱟᱱᱮ ᱠᱟᱹᱴᱱᱤ ᱫᱚ ᱢᱮᱱᱟᱜ ᱜᱮᱭᱟ ᱤᱱᱠᱟᱹ ᱵᱮᱥᱤ ᱧᱚᱜ ᱟᱨ ᱩᱱᱟᱹᱜ ᱜᱮ ᱯᱚᱭᱥᱟ ᱪᱷᱟ ᱠᱚ ᱦᱩᱭᱩᱜ ᱜᱮᱭᱟ ᱵᱤᱥᱤ ᱜᱮ ᱵᱟᱫᱟᱢ ᱨᱮᱫᱚ ᱾
ᱦᱮᱸ ᱦᱮᱸ ᱵᱟᱝ ᱵᱟᱫᱟᱢ ᱫᱚ ᱱᱚᱝᱠᱟ ᱟᱞᱮ ᱫᱚ ᱵᱟᱞᱮ ᱪᱟᱥ ᱨᱮᱦᱚᱸ ᱟᱫᱚ ᱱᱚᱝᱠᱟ ᱦᱟᱱᱮ ᱥᱟᱺᱜᱤᱧ ᱠᱚᱨᱮ ᱜᱟᱛᱮ ᱠᱚ ᱢᱮᱱᱟᱜ ᱠᱚᱣᱟ, ᱩᱱᱠᱩ ᱠᱚᱠᱚ ᱪᱟᱥ ᱜᱮᱭᱟ ᱟᱫᱚ ᱩᱱᱠᱩ ᱴᱷᱮᱱ ᱠᱷᱚᱱ ᱛᱩᱢᱟᱹ ᱟᱹᱜᱩᱭ ᱦᱩᱭᱩᱜ ᱜᱮᱭᱟ᱾ ᱮᱢ ᱪᱟᱞᱟᱣ ᱞᱮᱱᱠᱷᱟᱱ ᱠᱚ ᱚᱠᱛᱚ ᱨᱮ ᱦᱮᱸ ᱟᱨ ᱵᱟᱫᱟᱢ ᱫᱚ ᱩᱱᱤᱜᱮᱧ ᱵᱟᱲᱟᱭ ᱡᱮ ᱵᱟᱫᱟᱢ ᱫᱚ ᱱᱚᱣᱟ ᱪᱟᱥ ᱟᱠᱚ ᱟᱫᱚ ᱞᱟᱦᱟ ᱫᱚ ᱵᱟᱫᱟᱢ ᱦᱚᱸ ᱚᱠᱟ ᱞᱮᱠᱟ ᱠᱚ ᱪᱟᱥᱟ ᱚᱱᱟ ᱦᱚᱸ ᱵᱟᱹᱧ ᱵᱟᱲᱟᱭ ᱛᱟᱦᱮᱱ ᱟᱹᱰᱤ ᱞᱟᱦᱟ ᱫᱚ ᱦᱮᱸ ᱥᱮ ᱵᱟᱫᱟᱢ ᱫᱚ ᱱᱚᱝᱠᱟ ᱫᱟᱜᱼᱟ ᱚᱛ ᱵᱷᱤᱛᱤᱨ ᱨᱮ ᱟᱨ ᱟᱯᱮ ᱥᱮᱫ ᱫᱚ ᱛᱟᱦᱚᱞᱮ ᱠᱷᱟᱱ ᱪᱮᱫ ᱛᱮ ᱡᱟᱹᱥᱛᱤ ᱯᱮ ᱥᱤᱭᱟ ᱱᱮᱛᱟᱨ ᱱᱟᱦᱟᱜ? ᱴᱨᱟᱠᱴᱚᱨ ᱛᱮ, ᱞᱚᱴᱟᱨ ᱛᱮ ᱥᱮ ᱠᱟᱰᱟ ᱱᱟᱦᱮᱞ ᱛᱮ?
ᱦᱮᱸ ᱟᱞᱮ ᱫᱚᱞᱮ ᱤᱭᱟᱹ ᱡᱟ ᱰᱟᱝᱨᱤ ᱡᱟᱦᱟᱸ ᱱᱟᱦᱮᱞ ᱛᱮ ᱚᱱᱟ ᱛᱮᱜᱮᱞᱮ ᱥᱤ ᱚᱪᱚᱭ ᱜᱮᱭᱟ ᱚᱱᱠᱟ ᱴᱨᱟᱠᱴᱚᱨ ᱾ ᱯᱟᱣᱟᱨ ᱴᱮᱞᱟᱨ ᱫᱚ ᱩᱱᱟᱹᱜ ᱵᱟᱞᱮ ᱤᱭᱟᱹᱭ ᱜᱮᱭᱟ ᱥᱤ ᱚᱪᱚᱭ ᱜᱮᱭᱟᱞᱮ ᱚᱱᱟᱛᱮ
ᱟᱞᱮ ᱥᱮᱫ ᱫᱚ ᱾ ᱱᱚᱣᱟ ᱱᱟᱦᱮᱞ ᱠᱟᱰᱟ ᱱᱟᱦᱮᱞ ᱰᱟᱹᱝᱨᱤ ᱱᱟᱦᱮᱞ ᱫᱚ ᱾ ᱯᱨᱟᱭ ᱵᱟᱝ ᱞᱮᱠᱟ ᱜᱮ ᱾ ᱦᱮᱸ ᱡᱟᱦᱟᱸᱭ ᱚᱲᱟᱜ ᱦᱚᱲ ᱚᱱᱠᱟ ᱚᱱᱠᱟ ᱮᱴᱟᱜ ᱦᱚᱲᱟᱜ ᱫᱚ ᱵᱟᱝᱠᱚ ᱥᱤᱭᱟ ᱱᱤᱡᱮᱨᱟᱜ ᱜᱮ ᱢᱤᱫ ᱵᱟᱨ ᱠᱚ ᱥᱤ ᱠᱮᱫ ᱜᱮ ᱴᱚᱯᱨᱟ ᱠᱚ ᱡᱩᱫᱤ ᱯᱷᱟᱸᱠᱟ ᱛᱟᱦᱮᱱ ᱠᱷᱟᱱ ᱵᱩᱡᱷᱟᱹᱜᱼᱟ ᱢᱩᱪᱟᱹᱫ ᱥᱮᱫ ᱾ ᱠᱷᱟᱱ ᱫᱚ ᱟᱞᱮᱥᱮᱫ ᱫᱚ ᱯᱩᱨᱟᱹ ᱴᱨᱟᱠᱴᱚᱨ ᱛᱮᱜᱮ ᱥᱤᱭᱟ ᱱᱤᱛᱚᱜ ᱫᱚ ᱥᱟᱱᱟᱢ ᱜᱮ ᱾
ᱟᱨ ᱛᱟᱦᱚᱞᱮ ᱠᱷᱟᱱ ᱫᱚ ᱢᱳᱴᱟᱢᱩᱴᱤ ᱥᱟᱹᱨᱫᱤ ᱨᱚᱦᱚᱭ ᱫᱚ ᱪᱟᱞᱟᱜ ᱠᱟᱱ ᱜᱮᱭᱟ ᱵᱟᱝ ᱾
ᱦᱮᱸ ᱥᱟᱹᱨᱫᱤ ᱜᱮ ᱨᱚᱦᱚᱭ ᱫᱚ ᱦᱩᱭᱩᱜ ᱠᱟᱱᱟ ᱾
ᱟᱨ ᱛᱟᱦᱞᱮ ᱠᱷᱟᱱ ᱫᱚ ᱱᱤᱭᱟᱹ ᱤᱭᱟᱹ ᱨᱮᱫᱚ ᱾ ᱢᱟᱱᱮ ᱟᱨ ᱥᱚᱵᱽᱡᱤ ᱠᱚᱫᱚ ᱟᱨ ᱪᱮᱫ ᱠᱚᱯᱮ ᱪᱟᱥᱟ ᱟᱱᱟᱡ ᱠᱚ ᱱᱤᱛᱚᱜ ᱱᱤᱛ ᱚᱠᱛᱚ? ᱱᱤᱛ ᱚᱠᱛᱚ ᱟᱱᱟᱡᱽ ᱠᱚ ᱵᱟᱯᱮ ᱪᱟᱥ ᱜᱮᱭᱟ ᱾ ᱦᱮᱞᱳ ᱾
ᱦᱮᱸ ᱫᱤᱫᱤ ᱟᱸᱡᱚᱢᱚᱜ ᱠᱟᱱᱟ
ᱦᱮᱸ ᱱᱤᱛᱚᱜ ᱟᱸᱡᱚᱢᱚᱜ ᱠᱟᱱᱟ ᱾
ᱦᱮᱸ ᱱᱤᱛ ᱚᱠᱛᱚ ᱥᱚᱵᱽᱡᱤ ᱠᱚᱫᱚ ᱪᱮᱫ ᱯᱮ ᱪᱟᱥ ᱜᱮᱭᱟ ᱱᱤᱛᱚᱜ ᱾
ᱮ ᱱᱤᱛ ᱫᱚ ᱱᱟᱜ ᱮ ᱯᱚᱴᱚᱞ ᱠᱚ ᱵᱮᱸᱜᱟᱲ ᱠᱚ ᱛᱟᱯᱚᱨᱮ ᱵᱚᱨᱵᱚᱴᱤ ᱠᱚ ᱵᱤᱞᱟᱹᱛ ᱛᱤ ᱵᱤᱞᱟᱹ ᱛᱮᱫᱚ ᱵᱟᱝ ᱱᱮᱛᱟᱨ ᱫᱚ ᱚᱱᱟ ᱚᱱᱟ ᱠᱚᱜᱮᱞᱮ ᱪᱟᱥ ᱜᱮᱭᱟ ᱚᱱᱟ ᱾
ᱟᱪᱷᱟ- ᱟᱪᱷᱟ ᱾ ᱢᱟᱱᱮ ᱢᱚᱴᱟᱢᱩᱴᱤ ᱥᱚᱵᱡᱤ ᱠᱚᱦᱚᱸᱯᱮ ᱪᱟᱥ ᱜᱮᱭᱟ ᱥᱮ ᱪᱮᱫ ᱞᱮᱠᱟ?